ᱦᱟᱸ ᱜᱚᱝᱠᱮ ᱡᱚ ᱡᱚᱦᱟᱨ ᱜᱮ
ᱦᱮᱸ ᱜᱚᱝᱠᱮ ᱡᱚᱦᱟᱨ ᱡᱚᱦᱟᱨ ᱛᱚᱵᱮ ᱱᱟᱯᱟᱭ ᱵᱟᱲᱟ ᱜᱮᱭᱟᱢ ᱦᱮᱸ ᱜᱚᱝᱠᱮ ᱱᱟᱯᱟᱭ ᱜᱮ ᱟᱸᱡᱚᱢᱼᱚᱜ ᱠᱟᱱᱟ ᱟᱢᱟᱜ ᱫᱚ᱾ ᱤᱧᱟᱹᱜ
ᱟᱢᱟᱜ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮᱭᱟ ᱟᱨ ᱱᱚᱝᱠᱟ ᱜᱮ ᱟᱸᱡᱚᱢ ᱞᱮᱱ ᱠᱷᱟᱡ ᱜᱮ ᱱᱟᱯᱟᱭ ᱦᱩᱭᱩᱜᱼᱟ᱾
ᱦᱳᱭ ᱦᱳᱭ ᱟᱫᱚ ᱱᱟᱯᱟᱭ ᱵᱟᱲᱟ ᱜᱮ ᱜᱚᱝᱠᱮ᱾
ᱪᱮᱫ ᱞᱮᱠᱟ ᱢᱮᱱᱟᱜ ᱵᱟᱲᱟ ᱯᱮᱭᱟ ᱛᱚᱵᱮ ᱚᱱᱛᱮ ᱟᱯᱮ ᱥᱮᱫ?
ᱦᱳᱭ ᱟᱞᱮ ᱠᱚᱫᱚ ᱱᱟᱯᱟᱭ ᱟᱞᱮ ᱠᱚᱫᱚ ᱱᱟᱯᱟᱭ ᱵᱟᱲᱟ ᱜᱮ ᱦᱟᱸᱜ, ᱟᱯᱮ ᱠᱚᱜᱮ?
ᱟᱞᱮ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ᱾ ᱟᱨ ᱱᱟᱯᱟᱭ ᱜᱮᱵᱚᱱ ᱛᱟᱦᱮᱸ ᱞᱮᱱ ᱠᱷᱟᱡ ᱜᱮ ᱵᱷᱟᱜᱮ ᱫᱚ ᱦᱩᱭᱩᱜᱼᱟ᱾ ᱛᱚ ᱵᱮ ᱟᱯᱮ ᱥᱮᱱᱟᱜ ᱫᱟᱜ ᱡᱟᱹᱲᱤ ᱠᱚ ᱪᱮᱫ ᱞᱮᱠᱟ ᱚᱱᱟ ᱵᱟᱨᱮ ᱛᱮ ᱦᱟᱸᱜ ᱠᱟᱹᱴᱤᱡ ᱢᱟᱨᱟᱝ ᱠᱷᱚᱵᱚᱨ ᱠᱚ ᱞᱟᱹᱭ ᱛᱟᱞᱟᱝ ᱢᱮ?
ᱦᱮᱸ ᱱᱚᱛᱮ ᱫᱚᱭ ᱫᱟᱜ ᱡᱟᱹᱲᱤ ᱵᱟᱲᱟ ᱭᱮᱫ ᱠᱟᱱᱟ᱾ ᱟᱞᱮ ᱥᱮᱫ ᱫᱚ ᱱᱚᱜᱼᱚᱭ ᱦᱩᱲᱩ ᱠᱚᱞᱮ ᱨᱚᱦᱚᱭ ᱵᱟᱲᱟ ᱭᱮᱫ ᱠᱟᱱᱟ ᱱᱟᱦᱟᱜ, ᱟᱯᱮ ᱥᱮᱫ ᱜᱮ?
ᱟᱞᱮ ᱥᱮᱫ ᱦᱚᱸ ᱱᱚᱜᱼᱚᱭ ᱢᱮᱛᱟᱜ ᱢᱮ ᱢᱟᱹᱫᱷᱮᱨ ᱟᱹᱰᱤ ᱫᱤᱱ ᱦᱟᱸᱜ ᱵᱟᱭ ᱫᱟᱜ ᱵᱟᱲᱟ ᱞᱮᱫᱟ ᱟᱫᱚ ᱦᱚᱞᱟ ᱜᱮ ᱟᱹᱰᱤ ᱠᱟᱡᱟᱠ ᱜᱮᱭ ᱫᱟᱜ ᱟᱠᱟᱫᱟ᱾ ᱟᱫᱚ ᱢᱤᱫ ᱵᱟᱨ ᱡᱟᱜᱟ ᱨᱮᱫᱚ ᱦᱚᱸ ᱢᱮᱛᱟᱜ ᱢᱮ ᱦᱩᱲᱩ ᱨᱚᱦᱚᱭ ᱠᱚ ᱮᱦᱚᱵ ᱵᱟᱲᱟᱭ ᱱᱟ᱾ ᱟᱫᱚ ᱟᱞᱮ ᱫᱚ ᱦᱟᱸᱜ ᱟᱹᱣᱨᱤ ᱞᱮ ᱮᱦᱚᱵᱟ, ᱢᱮᱛᱟᱜ ᱢᱮ ᱦᱟᱸᱜ ᱟᱫᱚ ᱮᱦᱚᱵ ᱟᱞᱮ ᱦᱚᱸ ᱟᱹᱰᱤ ᱩᱥᱟᱹᱨᱟ ᱜᱮ ᱦᱟᱸᱜ ᱟᱫᱚ ᱟᱯᱮ ᱥᱮᱫ ᱫᱚ ᱜᱟᱹᱪᱷᱤ ᱠᱚᱫᱚ ᱞᱟᱹᱴᱩ ᱵᱟᱲᱟᱭ ᱮᱱ ᱜᱮᱭᱟ ᱥᱮ ᱟᱹᱣᱨᱤ ᱞᱟᱹᱴᱩᱜᱼᱟ?
ᱦᱮᱸ ᱟᱞᱮ ᱥᱮᱫ ᱫᱚ ᱞᱟᱹᱴᱩ ᱜᱮ ᱛᱮ ᱱᱚᱜᱼᱚᱭ ᱨᱚᱦᱚᱭ ᱮᱦᱚᱵ ᱦᱩᱭ ᱱᱟ᱾
ᱟᱪ
ᱱᱚᱛᱮ ᱢᱟ ᱰᱟᱹᱴᱤ ᱫᱤᱥᱚᱢ ᱟᱯᱮ ᱥᱮᱫ ᱫᱚ ᱵᱩᱨᱩ ᱫᱤᱥᱚᱢ
ᱟᱪᱪᱷᱟ ᱟᱹᱰᱤ ᱱᱟᱯᱟᱭ ᱟᱞᱮ ᱥᱮᱫ ᱦᱚᱸ ᱡᱚᱠᱷᱚ ᱱᱮᱢ ᱧᱮᱞᱟ ᱛᱚ ᱟᱞᱮ ᱥᱮᱫ ᱫᱚ ᱱᱚᱜᱼᱚᱭ ᱵᱤᱪ ᱨᱮ ᱢᱮᱱᱟᱜ ᱞᱮᱭᱟ ᱟᱞᱮ ᱦᱟᱱᱛᱮ ᱡᱚᱠᱷᱚᱱ ᱮᱢ ᱪᱟᱞᱟᱜᱼᱟ ᱛᱚ ᱚᱱᱛᱮ ᱫᱚ ᱢᱮᱛᱟᱜ ᱢᱮ ᱵᱩᱨᱩ ᱫᱤᱥᱚᱢ ᱚᱱᱟ ᱯᱚᱪᱷᱤᱢ ᱥᱮᱫ ᱫᱚ ᱟᱨ ᱯᱩᱨᱩᱵ ᱥᱮᱫ ᱮᱢ ᱧᱮᱞᱟ ᱛᱚ ᱚᱱᱛᱮ ᱫᱚ ᱢᱮᱛᱟᱜ ᱢᱮ ᱯᱩᱨᱟᱹ ᱵᱤᱞᱟᱱ ᱫᱤᱥᱚᱢ ᱵᱚᱞᱮ ᱵᱚᱞᱮ ᱠᱟᱹᱴᱤᱡ ᱠᱟᱹᱴᱤᱡ ᱯᱤᱰᱷᱟᱹ ᱦᱚᱸ ᱛᱟᱦᱮᱱᱟ᱾ ᱟᱨ ᱱᱮᱛᱟᱨ ᱫᱚ ᱞᱟᱹᱴᱩ ᱞᱟᱹᱴᱩ ᱯᱤᱰᱷᱟᱹ ᱮᱠᱟᱞ ᱞᱟᱹᱴᱩ
ᱟᱞᱮ ᱫᱚ ᱱᱚᱛᱮ ᱫᱚ ᱦᱮᱸ ᱟᱞᱮ ᱫᱚ ᱮᱠᱫᱚᱢ ᱵᱤᱞᱟᱱ ᱫᱤᱥᱚᱢ ᱠᱟᱱ ᱛᱟᱞᱮᱭᱟ ᱜᱚᱝᱠᱮ ᱱᱚᱛᱮ ᱫᱚ
ᱜᱚᱴᱟ ᱱᱚᱛᱮ ᱫᱚ ᱵᱩᱨᱩ ᱫᱤᱥᱚᱢ ᱫᱚ ᱵᱟᱹᱱᱩᱜ ᱟ᱾ ᱟᱫᱚ ᱪᱮᱫ ᱞᱮᱠᱟ ᱫᱟᱜ ᱡᱟᱹᱲᱤ ᱵᱟᱲᱟ ᱮᱫᱟᱭ ᱦᱟᱹᱠᱩ ᱠᱟᱴᱠᱚᱢ ᱠᱚ ᱜᱚᱡ ᱵᱟᱲᱟ ᱠᱚ ᱦᱩᱭᱩᱜ ᱠᱟᱱᱟ ᱥᱮ ᱵᱟᱝ?
ᱱᱮᱛᱟᱨ ᱢᱟᱱᱮ ᱦᱟᱹ ᱠᱩ ᱠᱟᱴᱠᱚᱢ ᱦᱚᱸ ᱵᱟᱹᱭ ᱵᱟᱹᱭ ᱛᱮᱦᱚᱸ ᱠᱚ ᱟᱨ ᱢᱮᱛᱟᱜ ᱢᱮ ᱱᱚᱜᱼᱚᱭ ᱛᱟᱨ ᱢᱟ ᱠᱟᱴᱠᱚᱢ ᱠᱚ ᱦᱚ ᱵᱟᱹᱭ - ᱵᱟᱹᱭ ᱛᱮᱠᱚ ᱠᱚᱢᱚᱜ ᱠᱟᱱᱟ᱾ ᱟᱨ ᱦᱟᱹᱠᱩ ᱠᱚ ᱫᱚ ᱦᱟᱸᱜ ᱚᱱᱟ ᱫᱟᱜ ᱫᱤᱱ ᱥᱳᱢᱳᱭ ᱟᱹᱰᱤ ᱜᱟᱱ ᱠᱚ ᱧᱟᱢᱚᱜ ᱜᱮᱭᱟ᱾ ᱟᱫᱚ ᱱᱮᱛᱟᱨ ᱫᱚ ᱱᱚᱜᱼᱚᱭ ᱠᱚ ᱠᱚᱢ ᱧᱚᱜ ᱠᱟᱱᱟ ᱟᱯᱮ ᱥᱮᱫ ᱜᱮ ᱦᱟᱸᱜ ᱞᱟᱹᱭ ᱛᱟᱞᱟ ᱢᱮ ᱜᱚᱸᱝᱦᱟ ᱠᱚ ᱦᱟᱹᱠᱩ ᱠᱟᱴᱠᱚᱢ ᱠᱚ᱾ ᱛᱤᱱᱟᱹᱜ ᱜᱟᱱ ᱢᱮᱱᱟᱜ ᱠᱚᱣᱟ ᱥᱮ ᱠᱚ ᱠᱚᱢ ᱧᱚᱜ ᱠᱟᱱᱟ ᱥᱮ ᱪᱮᱫ ᱞᱮᱠᱟ᱾
ᱦᱮᱸ ᱟᱞᱮ ᱥᱮᱫ ᱫᱚᱠᱚ ᱧᱟᱢᱚᱜ ᱠᱟᱱᱟ᱾
ᱟᱪᱪᱷᱟ
ᱟᱞᱮ ᱥᱮᱫ ᱫᱚ ᱠᱟᱡᱟᱠ ᱛᱮᱠᱚ ᱧᱟᱢᱚᱜ ᱠᱟᱱᱟ᱾ ᱦᱩᱸ ᱮᱫᱚᱢ ᱦᱟᱹᱠᱩ ᱠᱚ ᱠᱟᱴᱠᱚᱢ ᱠᱚ ᱨᱚᱠᱚᱡ ᱠᱚ ᱜᱚᱸᱝᱦᱟ ᱠᱚ ᱱᱚᱛᱮ ᱫᱚ ᱜᱟᱰᱟ ᱱᱟᱞᱟ ᱠᱚᱦᱚᱸ ᱟᱞᱮ ᱥᱮᱫ ᱫᱚ ᱱᱟᱯᱟᱭ ᱜᱮᱭᱟ ᱛᱚ ᱟᱨ ᱱᱚᱛᱮ ᱢᱟ ᱫᱚᱞᱦᱟ ᱡᱟᱭᱜᱟ ᱠᱟᱱᱟ ᱫᱚᱞᱦᱟ ᱡᱚᱢᱤ ᱚᱱᱟ ᱠᱚ ᱡᱚᱢ ᱞᱟᱹᱜᱤᱫ ᱫᱚ ᱟᱠᱟᱞ ᱫᱚ ᱵᱟᱹᱱᱩᱜᱼᱟ
ᱦᱮᱸ ᱜᱮ ᱟᱫᱚ
ᱟᱫᱚ ᱛᱤᱱᱟᱹᱜ ᱜᱟᱱ ᱛᱚᱵᱮ ᱪᱟᱥ ᱚᱜ ᱠᱚᱫᱚ ᱦᱩᱭᱩᱜ ᱠᱟᱱᱟ ᱜᱚᱝᱠᱮ
ᱪᱟᱥ ᱚᱜ ᱫᱚ ᱦᱟᱸᱜ ᱦᱩᱭᱩᱜ ᱠᱟᱱ ᱜᱮᱭᱟ ᱟᱭᱢᱟ ᱜᱟᱱ ᱜᱮ ᱟᱨ ᱟᱞᱮ ᱥᱮᱫ ᱫᱚ ᱦᱟᱸᱜ ᱡᱚᱠᱷᱚᱱ ᱮᱢ ᱧᱮᱞᱟ ᱛᱚ ᱦᱩᱲᱩ ᱥᱟᱶ ᱥᱟᱶ ᱛᱮ ᱟᱭᱢᱟ ᱰᱷᱮᱨ ᱚᱱᱠᱟᱱᱟᱜ ᱪᱟᱥᱵᱟᱥ ᱦᱩᱭᱩᱜᱼᱟ ᱟᱫᱚ ᱢᱤᱫ, ᱵᱟᱨ ᱡᱟᱭᱜᱟ ᱛᱚᱧ ᱵᱟᱲᱟᱭ ᱠᱟᱫᱟ ᱵᱚᱞᱮ ᱵᱚᱪᱷᱚᱨ ᱨᱮ ᱵᱟᱨᱫᱷᱟᱧᱢ ᱠᱚ ᱪᱟᱥᱟ ᱢᱮᱛᱟᱜ ᱢᱮ ᱚᱱᱟ ᱥᱤᱛᱩᱝ ᱫᱤᱱ ᱦᱚᱸ ᱦᱟᱸᱜ ᱟᱫᱚ ᱟᱞᱮᱥᱮᱫ ᱫᱚ ᱥᱤᱛᱩᱝ ᱥᱤᱛᱩᱝ ᱫᱤᱱ ᱠᱚᱫᱚ ᱦᱟᱸᱜ ᱵᱟᱠᱚ ᱪᱟᱥᱟ ᱠᱷᱟᱹᱞᱤ ᱱᱮᱛᱟᱨ ᱫᱤᱱ ᱟᱨ ᱨᱮᱭᱟᱲ ᱫᱤᱱ ᱦᱟᱸᱜ ᱠᱚ ᱪᱟᱥᱟ, ᱨᱮᱭᱟᱲ ᱫᱤᱱ ᱫᱚ ᱦᱟᱸᱜ ᱢᱮᱛᱟᱜ ᱢᱮ ᱟᱭᱢᱟᱜ ᱜᱮ ᱪᱟᱥ ᱦᱩᱭᱩᱜᱼᱟ ᱪᱳᱭᱛᱟᱞᱤ ᱠᱚ ᱟᱨ ᱱᱮᱛᱟᱨ ᱫᱤᱱ ᱫᱚ ᱦᱩᱲᱩ ᱠᱚᱜᱮ ᱦᱟᱸᱜ, ᱱᱤᱭᱟᱹ ᱥᱟᱶ ᱥᱟᱶᱛᱮᱜ ᱟᱨᱦᱚᱸ ᱢᱮᱟᱜ ᱢᱮ ᱡᱚᱸᱰᱨᱟ ᱠᱚ ᱡᱚᱸᱰᱨᱟᱧ ᱢᱮᱱᱮᱫ ᱠᱟᱱ ᱡᱚᱸᱰᱨᱟ ᱦᱚᱸᱠᱚ ᱪᱟᱥ ᱜᱮᱭᱟ ᱟᱨ ᱤᱱᱟᱹ ᱵᱟᱫ ᱠᱟᱛᱮᱫ ᱚᱱᱟ ᱤᱭᱟᱹ ᱦᱚᱸᱠᱚ ᱪᱟᱥᱟ ᱢᱮᱛᱟᱜ ᱢᱮ ᱪᱮᱫ ᱠᱚ ᱢᱮᱛᱟᱜᱼᱟ ᱚᱱᱟ ᱨᱟᱢᱵᱲᱟ ᱟᱪᱪᱷᱟ ᱟᱯᱮᱥᱮᱫ ᱚᱱᱟ ᱡᱚᱱᱰᱨᱟ ᱠᱚ ᱪᱟᱥᱟ ᱥᱮ ᱵᱟᱝ?
ᱦᱮᱸ ᱟᱞᱮ ᱥᱮᱫ ᱦᱚᱸᱠᱚ ᱪᱟᱥ ᱜᱮᱭᱟ ᱡᱚᱱᱰᱨᱟ ᱠᱚᱫᱚ ᱨᱟᱢᱲᱟ ᱠᱚᱦᱚᱸ ᱟᱫᱚ ᱤᱱᱟᱹ ᱤᱭᱟᱹ ᱨᱟᱸᱜᱟ ᱫᱚ ᱵᱟᱠᱚ ᱡᱚᱥᱟ ᱵᱚᱞᱮ ᱱᱚᱛᱮ ᱫᱚ ᱠᱚᱢ ᱧᱚᱜ ᱜᱮ, ᱦᱸ ᱟᱞᱮ ᱮᱠᱷᱚᱱ ᱛᱷᱚᱲ ᱜᱟᱱ ᱯᱷᱟᱨᱟᱠ ᱧᱚᱜ ᱥᱟᱺᱜᱤᱧ ᱧᱚᱜ ᱫᱚ ᱱᱟᱦᱟᱜ ᱠᱚ ᱪᱟᱥ ᱜᱮᱭᱟ, ᱟᱞᱮ ᱱᱚᱣᱟ ᱥᱩᱨ ᱠᱚᱨᱮ ᱫᱚ ᱚᱱᱟ ᱠᱚᱫᱚ ᱡᱟᱹᱥᱛᱤ ᱵᱟᱞᱮ ᱪᱟᱥᱟ ᱤᱱᱟ ᱦᱩᱲᱩ ᱜᱤ ᱡᱟᱹᱥᱛᱤ ᱠᱟᱭ ᱛᱮᱫᱚ ᱰᱷᱮᱨ ᱞᱮ ᱪᱟᱥᱟ, ᱟᱨ ᱩᱱᱠᱟ ᱮᱴᱟᱜᱟᱜ ᱡᱤᱱᱤᱥ ᱠᱚᱫᱚ ᱛᱷᱚᱲᱟ ᱠᱚᱢ ᱧᱚᱜ ᱜᱮ, ᱱᱚᱛᱮ ᱫᱚ ᱛᱷᱚᱲᱟ ᱚᱱᱮ ᱫᱚᱞᱦᱟ ᱡᱚᱢᱤ ᱧᱚᱜ ᱠᱟᱱᱟ ᱛᱚ, ᱟᱨ ᱱᱚᱛᱮ ᱢᱟ ᱠᱴᱠᱩ ᱡᱚᱢᱤ ᱢᱟ ᱵᱟᱝ ᱠᱟᱱᱟ, ᱚᱱᱟ ᱞᱮᱠᱟᱛᱮ ᱚᱱᱟ ᱠᱚᱫᱚ ᱵᱟᱞᱮ ᱪᱟᱥᱟ, ᱚᱱᱛᱮ ᱪᱮᱫ ᱞᱮᱠᱟ ᱛᱩᱲᱤ ᱛᱤᱞᱢᱤᱧ ᱠᱚ ᱪᱟᱥ ᱠᱚ ᱥᱮ ᱵᱟᱹᱱᱩᱜᱼᱟ ᱚᱱᱛᱮ ᱫᱚ,
ᱟᱞᱮ ᱥᱮᱫ ᱦᱚᱸ ᱱᱚᱜᱼᱚᱭ ᱛᱩᱲᱤ ᱛᱤᱞᱢᱤᱧ ᱠᱚᱫᱚ ᱯᱩᱨᱟᱹᱣ ᱜᱮ ᱢᱮᱱᱟᱜᱼᱟ ᱟᱨ ᱪᱟᱥᱵᱟᱥ ᱟᱹᱰᱤ ᱱᱟᱯᱟᱭ ᱜᱮ ᱦᱩᱭᱩᱜᱼᱟ ᱟᱞᱮᱥᱮᱫ ᱫᱚ ᱚᱱᱮ ᱪᱚᱧ ᱞᱟᱹᱭ ᱠᱮᱭᱟ ᱚᱱᱟ ᱦᱩᱲᱩ ᱦᱟᱸᱜ ᱡᱚᱠᱷᱚᱱᱮᱢ ᱨᱟᱠᱟᱵᱟ ᱟᱨ ᱛᱚᱠᱷᱚᱱ ᱫᱚ ᱚᱱᱟ ᱨᱟᱢᱵᱽᱲᱟ ᱦᱚᱸᱠᱚ ᱨᱟᱠᱟᱵᱟ, ᱟᱫᱚ ᱤᱱᱟᱹ ᱵᱟᱫᱽ ᱦᱚᱸ ᱢᱮᱛᱟᱜ ᱢᱮ ᱚᱱᱟ ᱮᱨ ᱵᱟᱲᱟ ᱠᱟᱛᱮᱫ ᱥᱮ ᱥᱤ ᱵᱟᱲᱟᱠᱟ ᱛᱮᱫ ᱟᱹᱰᱤᱜᱟᱱ ᱪᱟᱥᱵᱟᱥ ᱦᱩᱭᱩᱜᱼᱟ ᱵᱩᱴ ᱢᱚᱥᱨᱤ ᱠᱤᱥᱚᱨᱤ ᱜᱩᱦᱩᱢ ᱱᱚᱣᱟ ᱠᱚ ᱟᱹᱰᱤᱜᱟᱱ ᱜᱮ ᱪᱟᱥᱵᱟᱥ ᱦᱩᱭᱩᱜᱼᱟ ᱟᱪᱪᱷᱟ ᱟᱯᱮ ᱥᱮᱫ ᱱᱚᱣᱟ ᱵᱩᱴ ᱢᱟᱥᱨᱤ ᱠᱮᱥᱟᱹᱨᱤ ᱠᱚᱦᱚᱸ ᱱᱚᱣᱟ ᱠᱚ ᱪᱟᱥᱵᱟᱥ ᱦᱩᱭᱩᱜ ᱟᱥᱮ ᱵᱟᱝ ᱚᱱᱟ ᱢᱟᱨᱟᱝ? ᱚᱱᱟ ᱵᱟᱨᱮᱛᱮ ᱠᱟᱹᱴᱤᱡ ᱢᱟᱨᱟᱝ ᱠᱟᱛᱷᱟ ᱦᱟᱸᱜ ᱱᱚᱸᱰᱮ ᱫᱚᱦᱚᱭ ᱛᱟᱞᱟᱝ ᱢᱮ
ᱵᱩᱴ ᱢᱚᱥᱟᱨᱤ ᱠᱤᱥᱟᱹᱨᱤ ᱠᱚᱫᱚ, ᱱᱚᱛᱮ ᱫᱚ ᱵᱟᱹᱱᱩᱜᱼᱟ ᱜᱚᱝᱠᱮ ᱵᱟᱝᱞᱮ ᱪᱟᱥ ᱵᱟᱲᱟᱭᱟ᱾ ᱦᱮᱸ ᱪᱮᱫ ᱞᱮᱠᱟ ᱠᱚ ᱪᱟᱥᱟ ᱚᱱᱟ ᱠᱚᱦᱚᱸ ᱱᱟᱦᱟᱜ ᱚᱱᱠᱟ ᱧᱮᱞ ᱫᱚ ᱵᱟᱝ ᱦᱩᱭ ᱠᱟᱱᱟ ᱡᱤᱱᱤᱥ ᱠᱚᱫᱚ ᱢᱮᱱᱟᱜ ᱜᱮᱭᱟ ᱵᱚᱞᱮ, ᱦᱮᱸ ᱢᱮᱱᱠᱷᱟᱱ ᱚᱱᱟ ᱠᱚ ᱪᱟᱥ ᱠᱚᱫᱚ ᱱᱚᱛᱮ ᱫᱚ ᱵᱟᱝᱞᱮ ᱵᱟᱲᱟᱭ, ᱦᱮᱸ ᱟᱨ ᱵᱟᱨ ᱵᱟᱞᱮ ᱪᱟᱥ ᱵᱟᱲᱟᱭᱟ ᱚᱱᱠᱟᱱᱟᱜ ᱡᱩᱢᱤ ᱜᱮ ᱵᱟᱝ ᱠᱟᱱᱟ ᱱᱚᱛᱮ, ᱟᱫᱚ ᱚᱱᱟᱛᱮ ᱱᱚᱛᱮ ᱫᱚ ᱵᱟᱞᱮ ᱪᱟᱥ ᱵᱟᱲᱟᱭᱟ ᱚᱱᱟ ᱠᱚᱫᱚ, ᱟᱯᱮ ᱫᱚ ᱛᱚᱵᱮ ᱠᱟᱡᱟᱠ ᱯᱮ ᱪᱟᱥᱟ?
ᱦᱮᱸ ᱟᱹᱰᱤ ᱜᱟᱱ ᱜᱮ ᱟᱞᱮ ᱥᱮᱫ ᱫᱚ ᱪᱟᱥ ᱪᱟᱥ ᱦᱩᱭᱩᱜᱼᱟ, ᱟᱨ ᱟᱞᱮ ᱫᱚ ᱡᱚᱠᱷᱚᱱᱮᱢ ᱧᱮᱞᱟ ᱛᱚ ᱟᱹᱰᱤ ᱜᱟᱱ ᱜᱮ ᱪᱟᱥᱵᱟᱥ ᱦᱩᱭᱩᱜᱼᱟ, ᱵᱩᱴ ᱢᱟᱥᱨᱤ ᱠᱮᱥᱟᱹᱨᱤ ᱜᱩᱦᱩᱢ ᱛᱩᱲᱤ ᱱᱚᱣᱟ ᱠᱚᱫᱚ ᱟᱹᱰᱤ ᱜᱟᱱ ᱜᱮ ᱪᱟᱥᱵᱟᱥ ᱦᱩᱭᱩᱜᱼᱟ, ᱟᱨ ᱡᱚᱛᱚᱣᱟᱜ ᱜᱮ ᱦᱩᱭᱩᱜᱼᱟ ᱡᱚᱠᱷᱚᱱ ᱚᱱᱟ ᱦᱩᱲᱩ ᱞᱮ ᱨᱟᱠᱟᱵᱟ ᱛᱚ ᱦᱟᱸᱜ ᱜᱮᱫ ᱥᱟᱹᱛ ᱟᱞᱮ ᱟᱫᱚ ᱛᱚᱠᱷᱚᱱ ᱜᱮ ᱦᱟᱸᱜ ᱚᱱᱟ ᱠᱚᱫᱚ ᱡᱚᱛᱚ ᱦᱩᱭᱩᱜᱼᱟ, ᱟᱨ ᱤᱱᱟᱹ ᱵᱟᱫᱽ ᱠᱟᱛᱮᱫ ᱫᱚ ᱢᱮᱛᱟᱜ ᱢᱮ ᱚᱱᱟ ᱥᱤᱛᱩᱝ ᱫᱤᱱ ᱦᱟᱸᱜ ᱛᱤᱭᱳᱜᱚᱜᱼᱟᱫᱚ ᱩᱱ ᱥᱚᱢᱚᱭ ᱫᱚ ᱪᱮᱫ ᱦᱚᱸ ᱵᱟᱞᱮ ᱪᱟᱥᱟ, ᱟᱫᱚ ᱢᱤᱫ ᱵᱟᱨ ᱡᱟᱭᱜᱟ ᱨᱤᱧ ᱧᱮᱞ ᱠᱮᱫᱟ ᱥᱤᱛᱩᱝ ᱫᱤᱱ ᱦᱚᱸ ᱦᱩᱲᱩ ᱠᱚ ᱪᱟᱥᱟ ᱟᱫᱚ ᱟᱯᱮ ᱥᱮᱫ ᱦᱩᱲᱩ ᱪᱟᱥ? ᱵᱟᱥ ᱦᱩᱭᱩᱜᱼᱟ ᱥᱤᱛᱩᱝ ᱫᱤᱱ ᱥᱮ ᱵᱟᱝ ᱦᱩᱭᱩᱜᱼᱟ ᱚᱱᱟ ᱵᱟᱨᱮ ᱛᱮ
ᱦᱮᱸ ᱱᱚᱛᱮ ᱫᱚ ᱥᱤᱛᱩᱝ ᱫᱤᱱ ᱦᱚᱸᱠᱚ ᱪᱟᱥ ᱜᱮᱭᱟ,
ᱱᱚᱛᱮ ᱥᱤᱛᱩᱝ ᱫᱤᱱ ᱠᱚᱦᱚᱸ ᱠᱚ ᱪᱟᱥ ᱜᱮᱭᱟ ᱮᱸ ᱵᱟᱨ ᱫᱚᱢ ᱫᱚᱠᱚ ᱱᱚᱛᱮ ᱫᱚᱞᱮ ᱪᱟᱥ ᱵᱟᱲᱟᱭ ᱜᱮᱭᱟ ᱦᱩᱲᱩ ᱠᱚᱫᱚ
ᱳᱭ ᱤᱱᱟᱹ ᱠᱷᱚᱱ ᱮᱴᱟᱜᱟᱜ ᱫᱚ ᱚᱱᱠᱟ ᱵᱚᱞᱮ, ᱪᱟᱥ ᱫᱟᱲᱮᱭᱟᱜᱼᱟ। ᱦᱩᱲᱩ ᱜᱤ ᱦᱟᱸᱱᱮ ᱥᱤᱛᱩᱝ ᱫᱤᱱ ᱠᱚᱨᱮ ᱦᱚᱸ ᱪᱟᱥ ᱦᱩᱭᱩᱜ ᱜᱤᱭᱟ ᱟᱨ ᱱᱮᱛᱟᱨ ᱫᱤᱱ ᱦᱚᱸ। ᱟᱫᱚ ᱚᱱᱛᱮ ᱪᱮᱫ ᱛᱮᱯᱮ ᱥᱤ ᱞᱟᱹᱦᱩᱫ ᱵᱟᱲᱟᱭᱫᱟ ᱜᱟᱹᱰᱤ ᱠᱚᱛᱮ ᱥᱮ ᱱᱟᱦᱮᱞ ᱠᱚᱛᱮ?
ᱦᱮᱸ ᱟᱞᱮ ᱥᱮᱜ ᱡᱚᱠᱷᱚᱱᱮᱢ ᱧᱮᱞᱟ ᱛᱚ ᱟᱞᱮᱥᱮᱜ ᱢᱟ ᱜᱟᱹᱰᱤ ᱠᱚᱦᱚᱸ ᱟᱹᱰᱤ ᱜᱟᱱ ᱠᱚ ᱪᱟᱞᱟᱣᱮᱫ ᱠᱟᱱᱟ ᱟᱨ ᱢᱮᱛᱟᱜ ᱢᱮ ᱱᱟᱦᱮᱞ ᱠᱚᱦᱚᱸ ᱠᱳᱭ ᱥᱤᱭᱟᱹᱜ ᱠᱟᱱᱟ ᱱᱟᱦᱮᱞ ᱛᱮᱦᱚᱸ ᱱᱟᱦᱮᱞ ᱟᱲᱟᱨ ᱛᱮᱦᱚᱸ ᱟᱹᱰᱤ ᱜᱟᱱ ᱦᱚᱲ ᱠᱚ ᱥᱤ ᱥᱤᱭᱟᱹᱜ ᱠᱟᱱᱟ ᱟᱨ ᱜᱟᱹᱰᱤ ᱛᱮᱦᱟᱸᱜ ᱠᱚ ᱥᱤᱭᱟᱹᱜ ᱠᱟᱱᱟ ᱚᱠᱟ ᱠᱟᱪᱟ ᱠᱚᱪᱟᱨ ᱨᱮ ᱚᱠᱟ ᱢᱮᱱᱟᱜ ᱠᱟᱫᱟ ᱚᱠᱟ ᱫᱚ ᱢᱮ ᱯᱤᱱᱰᱷᱟᱹ ᱠᱚ ᱥᱮᱰᱤ ᱠᱚ ᱚᱱᱠᱟ ᱵᱟᱝ ᱪᱟᱞᱟᱜᱼᱟ ᱥᱮ ᱫᱷᱤᱨᱤ ᱠᱚᱦᱚᱸ ᱢᱮᱱᱟᱜ ᱜᱮᱭᱟ ᱞᱟᱛᱟᱨ ᱨᱮ ᱛᱚ ᱚᱸᱰᱮ ᱫᱚ ᱦᱟᱸᱜ ᱱᱟᱦᱮᱞ ᱛᱮᱜᱮ ᱠᱚ ᱥᱤᱭᱟᱹᱜᱼᱟ ᱮᱱᱛᱮᱜ ᱚᱸᱰᱮ ᱫᱚ ᱵᱟᱠᱚ ᱥᱤᱭᱟ ᱵᱟᱠᱚ ᱨᱮᱵᱮᱱᱟ ᱟᱨ ᱱᱚᱛᱮ ᱚᱠᱟ ᱥᱮᱜ ᱦᱟᱸᱜ ᱟᱞᱮ ᱦᱚᱸ ᱚᱱᱠᱟ ᱞᱟᱹᱭ ᱠᱮᱜᱼᱟᱹᱤᱧ ᱴᱷᱩᱝᱞᱟᱹ ᱥᱮ ᱮᱦᱚᱵ ᱨᱮᱜᱮ ᱡᱮ ᱱᱚᱛᱮ ᱠᱷᱚᱡ ᱫᱚ ᱟᱹᱰᱤ ᱵᱩᱨᱩ ᱫᱤᱥᱚᱢ ᱟᱫᱚ ᱚᱱᱛᱮ ᱫᱚ ᱦᱟᱸᱜ ᱟᱹᱰᱤ ᱡᱟᱹᱥᱛᱤ ᱱᱟᱦᱮᱞ ᱛᱤᱜᱤ ᱠᱚ ᱠᱩᱥᱤᱭᱟᱜᱼᱟ ᱟᱫᱚ ᱟᱯᱮ ᱥᱮᱱᱟᱜ ᱠᱷᱚᱵᱚᱨ ᱜᱮ ᱦᱟᱸᱜ ᱞᱟᱹᱭ ᱛᱟᱞᱟᱝ ᱢᱮ ᱡᱟᱹᱥᱛᱤ ᱱᱟᱦᱮᱞ ᱛᱮᱠᱩ ᱥᱤᱭᱟᱜᱼᱟ ᱥᱮ ᱵᱚᱞᱮ ᱚᱱᱟ
ᱟᱸ ᱜᱟᱹᱰᱤ ᱴᱮᱠᱴᱟᱨ ᱠᱚᱛᱮ ᱜᱮ ᱦᱟᱸᱜ ᱡᱟᱹᱥᱛᱤ ᱫᱚ
ᱱᱚᱛᱮ ᱫᱚ ᱡᱟᱹᱥᱛᱤ ᱫᱚ ᱱᱟᱦᱟᱜ ᱜᱟᱹᱭ ᱰᱟᱝ ᱜᱟᱹᱭ ᱠᱟᱰᱟ ᱛᱮ ᱠᱟᱰᱟ ᱰᱟᱝᱨᱟ ᱛᱤᱜᱤ ᱱᱟᱦᱟᱜ ᱞᱮ ᱪᱟᱥ ᱵᱟᱥ ᱵᱟᱲᱟᱭᱟ ᱱᱟᱦᱮᱞ ᱛᱤᱜᱮ ᱜᱟᱹᱰᱤ ᱠᱚᱛᱮ ᱱᱚᱛᱮ ᱠᱚᱢ ᱧᱚᱜ ᱫᱷᱟᱨᱟ ᱜᱤᱭᱟ
ᱱᱚᱛᱮ ᱫᱚ ᱱᱟᱦᱮᱞ ᱛᱤᱜᱤ ᱱᱟᱦᱟᱜ ᱡᱟᱹᱥᱛᱤ ᱪᱟᱥᱚᱜ ᱠᱚᱫᱚ ᱦᱩᱭᱩᱜ ᱵᱟ ᱦᱮᱸ ᱚᱱᱟ ᱞᱮᱠᱟᱛᱮ ᱱᱚᱛᱮ ᱟᱹᱰᱤ ᱥᱟᱸᱜᱤ ᱜᱚᱴᱟ ᱵᱤᱞᱟᱹᱱ ᱵᱟᱹᱭᱦᱟᱹᱲ ᱥᱟᱸᱜᱤ ᱦᱚᱲ ᱛᱟᱦᱮᱱᱛᱮ ᱨᱟᱹᱥᱠᱟᱹ ᱜᱤ ᱟᱹᱭᱠᱟᱹᱜᱼᱟ ᱰᱷᱮᱨ ᱜᱟᱹᱰᱤ ᱠᱚᱦᱚᱸ ᱵᱟᱝᱞᱮᱱ ᱜᱮᱞᱮ ᱞᱟᱜᱟᱣ ᱵᱟᱲᱟᱭᱟ ᱮᱠᱫᱚᱢ ᱨᱟᱹᱥᱠᱟᱹᱜ ᱜᱤ ᱡᱚᱛᱚ ᱦᱚᱲ ᱜᱤ ᱡᱩᱫᱤ ᱚᱱᱠᱟ ᱠᱟᱰᱟ ᱰᱟᱝᱨᱟ ᱛᱮᱢ ᱥᱤᱭᱟ ᱨᱟᱹᱥᱠᱟᱹ ᱜᱤ ᱵᱩᱡᱷᱟᱹᱜᱼᱟ ᱛᱚ ᱚᱱᱟᱛᱮ ᱱᱚᱛᱮ ᱫᱚ
ᱟᱫᱚ ᱱᱚᱜᱼᱚᱭ ᱟᱞᱮ ᱦᱚᱸ ᱚᱱᱠᱟ ᱫᱚ ᱵᱟᱞᱮ ᱥᱤᱭᱟᱹᱜ ᱠᱟᱱᱟ ᱱᱮᱛᱟᱨ ᱫᱚ ᱡᱟᱦᱟᱸᱭ ᱜᱤ ᱟᱹᱰᱤ ᱡᱟᱹᱥᱛᱤ ᱜᱤ ᱢᱮᱛᱟᱜ ᱢᱮ-ᱢᱮᱛᱟᱜ ᱢᱮ ᱜᱟᱹᱰᱤ ᱛᱮᱠᱚ ᱥᱤᱭᱟᱹᱜ ᱮᱱᱛᱮᱫ ᱱᱮᱛᱟᱨ ᱠᱮᱫᱮ ᱫᱚᱠᱚ ᱩᱥᱟᱹᱨᱟᱭ ᱫᱟ ᱵᱚᱞᱮ ᱛᱤᱱᱟᱹᱜ ᱩᱥᱟᱹᱨᱟ ᱤᱧ ᱢᱚᱸᱡᱽ ᱚᱱᱮ ᱚᱱᱠᱟ ᱵᱚᱞᱮ ᱠᱚ ᱢᱮᱱᱪᱚᱭᱫᱟ ᱱᱮᱛᱟᱨ ᱫᱚ ᱟᱨ ᱞᱟᱦᱟᱛᱤᱧ ᱫᱤᱥᱟᱹᱭᱫᱟ ᱵᱚᱞᱮ ᱟᱢ ᱫᱚ ᱢᱤᱫ ᱥᱚᱯ ᱛᱟ ᱜᱟᱱ ᱡᱟᱵᱚᱴ ᱨᱮ ᱫᱚᱦᱚ ᱠᱟᱜ ᱢᱮ ᱯᱷᱤᱨ ᱞᱚᱥᱚᱫ ᱢᱮ ᱟᱪᱷᱟ ᱟᱯᱮ ᱥᱮᱜ ᱚᱱᱠᱟ ᱪᱮᱜ ᱞᱮᱠᱟ ᱱᱮᱛᱟᱨ ᱩᱥᱟᱹᱨᱟ ᱠᱩ ᱥᱤᱭᱟᱹᱜ ᱠᱟᱱᱟ ᱥᱮ ᱵᱚᱞᱮ ᱟᱯᱟᱱ-ᱟᱹᱯᱤᱱ ᱫᱟᱲᱮ ᱥᱮ ᱵᱚᱞᱮ ᱟᱯᱟᱱ-ᱟᱹᱯᱤᱱ ᱟᱨᱟᱢ-ᱟᱨᱟᱢ ᱛᱮᱠᱚ ᱥᱤᱭᱟᱹᱜ ᱠᱟᱱᱟ ᱟᱹᱰᱤ ᱫᱤᱱ ᱠᱩ ᱥᱤ ᱪᱟᱥᱵᱟᱥᱟ
ᱦᱮᱸ ᱱᱚᱛᱮ ᱫᱚ ᱟᱨᱟᱢ ᱧᱚᱜ ᱜᱮ ᱚᱱᱮ ᱪᱚ ᱢᱟᱱᱮ ᱜᱟᱹᱰᱤ ᱛᱮᱫᱚ ᱢᱟᱱᱮ ᱩᱥᱟᱹᱨᱟᱜ ᱜᱮᱭᱟ ᱵᱚᱞᱮ ᱟᱫᱚ ᱱᱚᱛᱮ ᱫᱚ ᱚᱱᱮ ᱮᱸ ᱠᱟᱰᱟ, ᱰᱟᱝᱨᱟ ᱠᱚ ᱢᱮᱱᱟᱜ ᱠᱚᱛᱮ ᱤᱱᱟᱹᱜ ᱟᱠ-ᱵᱟᱠ ᱫᱚ ᱵᱟᱝᱼᱟ ᱟᱱᱮ ᱥᱤ ᱦᱚᱪᱚᱭᱮᱜ ᱨᱮᱦᱚᱸ ᱠᱚ ᱢᱤᱫ ᱫᱚᱢ ᱜᱟᱱ ᱠᱚ ᱞᱟᱜᱟᱣᱫᱟ ᱜᱟᱹᱰᱤ ᱫᱚ ᱟᱨ ᱢᱩᱪᱟᱹᱫ ᱟᱨ ᱮᱦᱚᱵ ᱠᱚᱫᱚ ᱮᱱᱛᱮ ᱠᱟᱰᱟ, ᱰᱟᱝᱨᱟ ᱛᱮᱜᱤ ᱟᱨ ᱱᱮ ᱛᱟᱞᱟᱨᱮ ᱢᱤᱫ ᱫᱚᱢ ᱜᱟᱱ ᱠᱚ ᱞᱟᱜᱟᱣ ᱫᱟ ᱦᱮᱸᱻ ᱟᱹᱰᱤ ᱥᱟᱸᱜᱤ ᱦᱚᱲ ᱫᱚ ᱵᱟᱝᱠᱚ ᱞᱟᱜᱟᱣ ᱵᱟᱲᱟᱭᱫᱟ ᱠᱟᱰᱟ, ᱰᱟᱝᱨᱟ ᱛᱤᱜᱤ ᱠᱚ ᱥᱤ ᱞᱟᱹᱦᱩᱫ ᱫᱟ ᱟᱨ ᱨᱚᱦᱚᱭ
ᱦᱩᱸ ᱚᱱᱠᱟ ᱠᱟᱱ ᱜᱮᱭᱟ᱾
ᱪᱟᱞᱟᱜ ᱠᱟᱱᱟ᱾
ᱟᱨ ᱥᱮᱧ ᱞᱮᱠᱟᱫᱟ ᱡᱮ ᱱᱮᱛᱟᱨ ᱠᱟᱛᱮᱜ ᱚᱱᱠᱟ ᱦᱮᱲ ᱠᱚ ᱟᱹᱰᱤ ᱜᱟᱱ ᱪᱟᱥ ᱚᱱᱠᱟ ᱵᱟᱝ ᱦᱩᱭᱩᱜ ᱠᱟᱱᱟ ᱞᱟᱦᱟᱛᱮ ᱞᱮᱠᱟ ᱟᱨ ᱞᱟᱦᱟ ᱛᱮᱫᱩᱧ ᱫᱤᱥᱟᱹᱭᱮᱫᱟ ᱯᱩᱨᱟᱹ ᱴᱟᱺᱰᱤ ᱠᱚᱨᱮᱞᱮ ᱪᱟᱥᱮᱫ ᱠᱟᱱ ᱱᱮᱛᱟᱨ ᱦᱚᱸᱞᱮ ᱪᱟᱥᱮᱫ ᱠᱟᱱ ᱜᱮᱭᱟᱞᱮ ᱟᱞᱮ ᱫᱚ ᱦᱟᱸᱜ ᱵᱟᱞᱮ ᱪᱟᱥᱫᱟ ᱮᱴᱟᱜ ᱦᱚᱲᱠᱚ ᱪᱟᱥ ᱫᱟ ᱟᱫᱚ ᱟᱯᱮ ᱥᱮᱜ ᱚᱱᱠᱟ ᱨᱟᱦᱮᱲ ᱠᱚ ᱪᱟᱥᱵᱟᱥ ᱦᱩᱭᱩᱜᱼᱟ ᱵᱟᱝ ᱟᱞᱮ ᱥᱮᱫ ᱫᱚ ᱚᱱᱟ ᱜᱟᱹᱰᱭᱟᱹᱯᱤᱱᱰᱷᱟᱹ ᱨᱮ ᱟᱹᱰᱤ ᱜᱟᱱ ᱦᱟᱸᱜ ᱠᱚ ᱪᱟᱥᱟ ᱵᱚᱞᱮ ᱜᱟᱹᱰᱭᱟᱹ ᱯᱤᱰᱷᱟᱹ ᱨᱮᱠᱚ ᱪᱟᱥᱟ ᱛᱚ ᱴᱟᱺᱰᱤ ᱨᱮᱠᱚ ᱪᱟᱥᱟ ᱥᱮ ᱟᱫᱚᱢ ᱠᱚᱫᱚ ᱦᱟᱸᱜ ᱪᱟᱥ ᱪᱷᱟᱲᱟ ᱚᱲᱟᱜ ᱠᱚᱨᱮ ᱦᱚᱸ ᱠᱚ ᱛᱟᱦᱮᱱ ᱛᱟᱠᱚ ᱜᱮᱭᱟ ᱦᱳᱭᱛᱳ ᱟᱨ ᱟᱯᱮ ᱥᱮᱱᱟᱜ ᱠᱷᱚᱵᱚᱨ ᱦᱟᱸᱜ ᱞᱟᱹᱭᱢᱮ ᱠᱟᱹᱴᱤᱡ ᱞᱟᱝ ᱠᱟᱛᱷᱟ ᱛᱮ ᱡᱮ ᱟᱯᱮ ᱥᱮᱫ ᱪᱮᱫ ᱞᱮᱠᱟ ᱠᱚ ᱪᱟᱥ ᱵᱟᱲᱟᱭᱟ?
ᱦᱮᱸᱻᱦᱮᱸ ᱱᱚᱛᱮ ᱫᱚ ᱟᱹ ᱨᱟᱦᱮᱲ ᱠᱚᱫᱚ ᱱᱟᱜ ᱤᱱᱠᱟᱹ ᱴᱺᱰᱤ ᱠᱚᱨᱮ ᱜᱮᱠᱚ ᱪᱟᱥ ᱵᱟᱲᱟᱭ ᱜᱮᱭᱟ ᱟᱫᱚ ᱛᱷᱚᱲᱟ ᱠᱚᱢ ᱫᱷᱟᱨᱟ ᱧᱚᱜ ᱜᱮ ᱩᱱᱟᱹᱜ ᱥᱟᱸᱜᱮ ᱫᱚ ᱵᱟᱝᱞᱮ ᱪᱟᱥ ᱵᱟᱲᱟᱭᱟ ᱟᱨ ᱱᱚᱝᱠᱟ ᱚᱱᱟ ᱜᱟᱹᱰᱭᱟᱹ ᱯᱤᱰᱟᱹ ᱠᱚᱢᱟ ᱱᱚᱛᱮ ᱢᱟ ᱜᱟᱹᱰᱭᱟᱹ ᱠᱚᱢᱟ ᱵᱟᱹᱱᱩᱜ-ᱟ ᱛᱚ ᱚᱱᱠᱟ ᱜᱟᱹᱰᱭᱟᱹ ᱠᱚᱢᱟ ᱱᱚᱛᱮ ᱫᱚᱦ ᱤᱱᱟᱹᱜ ᱵᱟᱝ ᱚᱱᱟᱛᱮ ᱮᱴᱟᱜᱟᱜ ᱪᱟᱥ ᱫᱚ ᱚᱱᱮᱪᱚᱧ ᱞᱟᱹᱭᱮᱫ ᱠᱟᱱ ᱜᱮ ᱢᱟᱱᱮ ᱮᱴᱟᱜᱟᱜ ᱫᱚ ᱟᱨ ᱠᱚᱢ ᱫᱷᱟᱨᱟ ᱜᱮᱞᱮ ᱪᱟᱥ ᱵᱟᱲᱟᱭᱟ᱾
ᱟᱪᱷᱟ ᱚᱱᱠᱟ ᱠᱟᱱ ᱜᱮᱭᱟ ᱡᱟᱭᱜᱟ- ᱡᱟᱭᱜᱟᱛᱮ ᱵᱚᱞᱮ ᱪᱮᱫᱞᱮᱠᱟ ᱦᱟᱥᱟ ᱫᱷᱩᱲᱤ ᱛᱟᱦᱮᱱᱟ ᱚᱱᱟ ᱦᱤᱥᱟᱹᱵ ᱛᱮᱜᱮ ᱪᱟᱥᱵᱟᱥ ᱦᱚᱸ ᱦᱩᱭᱩᱜ-ᱟ ᱧᱮᱞ ᱟᱠᱟᱜ-ᱟ ᱵᱚᱞᱮ ᱠᱤ ᱢᱚᱸᱡᱽ ᱦᱟᱥᱟ ᱫᱷᱩᱲᱤ ᱢᱚᱡᱽ ᱪᱟᱥᱵᱟᱥ ᱥᱮ ᱪᱮᱫ ᱞᱮᱠᱟ ᱫᱷᱩᱲᱤᱠᱟᱹ ᱦᱤᱥᱟᱹᱵ ᱛᱮ ᱪᱟᱥᱵᱟᱥ ᱦᱩᱭᱩᱜ-ᱟ ᱟᱫᱚ
ᱦᱮᱸ ᱱᱚᱛᱮ ᱫᱚ ᱚᱱᱠᱟ ᱜᱮ ᱟᱫᱚ ᱚᱱᱛᱮ ᱫᱚ ᱪᱮᱫ ᱞᱮᱠᱟ ᱥᱮᱨᱢᱟ ᱡᱟᱹᱲᱤ ᱫᱟᱜ
ᱤᱱᱟᱹ ᱵᱟᱫ ᱠᱟᱛᱮᱫ
ᱦᱮᱸᱻ ᱢᱮᱱᱮᱫ ᱛᱟᱞᱟᱝ ᱟᱹᱧ ᱚᱱᱛᱮ ᱪᱮᱫ ᱞᱮᱠᱟ ᱥᱮᱨᱢᱟ ᱫᱟᱜ ᱡᱟᱹᱲᱤ? ᱠᱟᱛᱮᱫ ᱜᱮ ᱪᱟᱥ ᱫᱚᱯᱮ ᱞᱟᱜᱟᱣᱟ ᱥᱮ ᱚᱱᱠᱟ ᱡᱟᱦᱟᱸ ᱡᱷᱟᱨᱱᱟ ᱫᱟᱜ ᱠᱚᱨᱮ ᱠᱷᱚᱱ ᱨᱟᱠᱟᱵᱚᱜ ᱠᱟᱱᱟ᱾ ᱤᱭᱟᱹᱠᱚᱨᱮ ᱠᱷᱚᱱ
ᱟᱪᱷᱟ ᱟᱹᱰᱤ ᱱᱟᱯᱟᱭ ᱠᱩᱠᱞᱤ ᱱᱚᱰᱮᱢ ᱫᱚᱦᱚ ᱠᱮᱫᱟ ᱟᱫᱚ ᱱᱚᱣᱟ ᱫᱚ ᱦᱟᱸᱜ ᱟᱞᱮ ᱥᱮᱫ ᱡᱚᱠᱷᱚᱱ ᱧᱮᱞᱟ ᱛᱚ ᱟᱞᱮᱫ ᱫᱚ ᱦᱚᱸ ᱱᱚᱜᱼᱚᱭ ᱦᱮᱢᱟ ᱠᱟᱱ ᱛᱮᱜᱮ ᱪᱟᱥᱵᱟᱥ ᱦᱩᱭᱩᱜ ᱟᱨ ᱱᱮᱛᱟᱨ ᱠᱟᱛᱮᱜ ᱤᱧ ᱧᱮᱞ ᱮᱫᱟ ᱵᱚᱞᱮ ᱟᱹᱰᱤ ᱡᱟᱹᱥᱛᱤ ᱜᱮ ᱚᱱᱟ ᱤᱭᱟᱹ ᱠᱚ ᱮᱢ ᱠᱟᱜ ᱠᱚᱣᱟ ᱠᱩᱧ ᱟᱫᱚ ᱠᱩᱧ ᱵᱚᱞᱮ ᱥᱚᱨᱠᱟᱨ ᱠᱷᱚᱡ ᱠᱚ ᱮᱢ ᱵᱟᱲᱟ ᱠᱟᱫ ᱠᱚᱣᱟ ᱛᱚ ᱚᱱᱟᱛᱮ ᱟᱹᱰᱤ ᱱᱟᱯᱟᱭ ᱪᱟᱥᱵᱟᱥ ᱦᱩᱭᱩᱜ ᱠᱟᱱᱟ ᱵᱚᱞᱮ ᱡᱟᱦᱟᱱᱟᱜ ᱡᱟᱦᱟ ᱜᱮᱢ ᱢᱮᱱ ᱠᱟᱫᱟ ᱪᱟᱥ ᱡᱮᱭᱥᱮ ᱦᱟᱱᱟᱢ ᱪᱟᱥᱟ ᱥᱮ ᱱᱚᱣᱟᱢ ᱪᱟᱥᱟ ᱵᱷᱩᱴ, ᱢᱟᱥᱨᱤ, ᱠᱤᱥᱟᱹᱨᱤ, ᱜᱩᱦᱩᱢ ᱵᱚᱞᱮ ᱟᱹᱰᱤ ᱱᱟᱯᱟᱭ ᱱᱚᱣᱟ ᱫᱚ ᱪᱟᱥ ᱪᱟᱥᱵᱟᱥ ᱦᱩᱭᱩᱜ ᱠᱟᱱᱟ ᱵᱚᱞᱮ ᱡᱟᱦᱟᱸᱭ ᱜᱮ ᱟᱢ ᱡᱩᱫᱤᱢ ᱢᱮᱱ ᱠᱟᱫᱟ ᱤᱧᱦᱚ ᱪᱟᱥᱵᱟᱥᱟ ᱛᱚ ᱟᱢ ᱚᱱᱟ ᱠᱩᱧ ᱠᱚ ᱮᱢᱟ ᱟᱨ ᱚᱸᱰᱮ ᱠᱷᱚᱡ ᱢᱟ ᱟᱢᱟᱜ ᱡᱟᱭᱜᱟ ᱨᱮᱜᱮ ᱚᱱᱟ ᱫᱚᱠᱚ ᱞᱟᱭᱟ ᱢᱟ ᱚᱱᱟ ᱫᱚ ᱪᱟᱥᱵᱟᱥ ᱢᱮ ᱟᱹᱰᱤ ᱱᱟᱯᱟᱭ ᱚᱱᱟᱛᱮ ᱪᱟᱥᱼᱵᱟᱥ ᱦᱩᱭᱩᱜ ᱠᱟᱱᱟ ᱟᱪᱪᱷᱟ ᱟᱯᱮᱥᱮᱫ ᱚᱱᱠᱟ ᱥᱚᱨᱠᱟᱨ ᱠᱚᱨᱮ ᱠᱷᱚᱡ ᱡᱟᱦᱟᱱᱟᱜ ᱠᱩᱧ ᱠᱚᱥᱮᱫ ᱢᱮᱛᱟᱜ ᱢᱮ ᱚᱱᱟ ᱥᱳᱞᱟᱨ ᱯᱮᱱᱮᱞ ᱠᱚᱥᱮ ᱚᱱᱠᱟ ᱯᱮ ᱧᱟᱢ ᱵᱟᱲᱟ ᱠᱟᱜ-ᱟ ᱥᱮ ᱵᱟᱝ?
ᱟᱞᱮᱥᱮᱫ ᱫᱚ ᱱᱟᱦᱟᱜ ᱚᱱᱠᱟᱱ ᱥᱩᱵᱤᱫᱟ ᱠᱚᱫᱚ ᱵᱟᱹᱱᱩᱜ-ᱟ ᱱᱚᱛᱮ ᱫᱚ ᱟ ᱱᱚᱜ-ᱚᱭ ᱡᱟᱦᱟᱸ ᱞᱮᱠᱟ ᱱᱟᱦᱟᱜ ᱟᱹᱰᱤ ᱞᱟᱦᱟ ᱠᱷᱚᱱ ᱜᱮ ᱥᱮᱨᱢᱟ ᱫᱟᱜ ᱡᱟᱹᱲᱤᱭᱟ ᱟ ᱚᱱᱟ ᱞᱮᱠᱟ ᱛᱮᱜᱮ ᱱᱚᱛᱮ ᱫᱚ ᱪᱟᱥᱵᱟᱥ ᱠᱚᱨᱮ ᱫᱚ ᱥᱮᱨᱢᱟ ᱫᱟᱜ ᱛᱮᱜᱤ ᱢᱟᱱᱮᱻ ᱚᱱᱠᱟ ᱤᱭᱟᱹ ᱠᱚ ᱢᱮᱱᱟᱜ-ᱟ ᱱᱚᱛᱮ ᱢᱟ ᱡᱟᱹᱯᱟᱹᱭ ᱠᱚᱞᱮ ᱢᱮᱛᱟᱜ-ᱟ ᱛᱚ ᱟᱫᱚ ᱚᱱᱟ ᱠᱚᱨᱮ ᱯᱮᱨᱮᱡ ᱞᱮᱱᱠᱷᱟᱱᱡ ᱫᱚ ᱡᱟᱦᱟᱱ ᱡᱚᱱᱟᱜ ᱚᱵᱷᱟᱵ ᱠᱚᱫᱚ ᱵᱟᱝ ᱯᱟᱲᱟᱣ ᱞᱮᱭᱟ᱾ ᱟᱞᱮ ᱫᱚ ᱤᱱᱟᱹ ᱠᱚᱛᱮ ᱜᱮᱞᱮ ᱪᱟᱥ ᱵᱟᱥᱟ ᱡᱟᱦᱟ ᱱᱚᱝᱠᱟ ᱠᱩᱧ ᱠᱚᱦᱚᱸ ᱵᱟᱹᱱᱩᱜ ᱛᱟᱞᱮᱭᱟ ᱥᱮ ᱵᱳᱨᱤᱝ ᱠᱚᱠᱚ ᱢᱮᱛᱟᱜ ᱠᱟᱱᱟ ᱚᱱᱟ ᱠᱚᱦᱚᱸ ᱱᱚᱛᱮ ᱫᱚ ᱵᱟᱝ ᱞᱮ ᱵᱤᱫ ᱦᱚᱪᱚ ᱵᱟᱲᱟ ᱠᱟᱫᱟ ᱟᱨ ᱱᱚᱛᱮ ᱫᱚ ᱚᱱᱟ ᱛᱮᱜᱮ ᱢᱟᱱᱮ ᱟ ᱱᱟᱯᱟᱭ ᱜᱮ ᱵᱩᱡᱷᱟᱹᱜ-ᱟ ᱪᱟᱥᱵᱟᱥ ᱠᱚᱦᱚᱸ ᱟᱫᱚ ᱜᱚᱝᱠᱮ ᱚᱠ ᱚᱠᱛᱚ ᱠᱚᱦᱚᱸ ᱦᱩᱭ ᱤᱫᱤᱜ ᱠᱟᱱ ᱛᱟᱞᱟᱝ-ᱟ
ᱟᱫᱚ ᱦᱟᱸᱜ ᱚᱱᱮᱧ ᱢᱮᱱ ᱠᱮᱫ ᱞᱮᱠᱟ ᱚᱠᱛᱚ ᱡᱚᱠᱷᱚᱱ ᱦᱟᱸᱜ ᱦᱩᱭᱩᱜ-ᱟ ᱟᱫᱚ ᱚᱠᱛᱚ ᱠᱚ ᱦᱩᱭ ᱞᱮᱱᱠᱷᱟᱱ ᱫᱚ ᱟᱡ ᱛᱮᱜᱮ ᱦᱟᱸᱜ ᱠᱟᱴᱟᱜ ᱛᱟᱞᱟᱝᱟ ᱚᱱᱟ ᱨᱮᱫᱚ ᱡᱟᱦᱟᱱ ᱫᱤᱠᱠᱚᱛ ᱫᱚ ᱦᱟᱸᱜ ᱵᱟᱹᱱᱩᱜ ᱠᱟᱫᱟ ᱦᱟᱸᱜ ᱟᱫᱚ ᱱᱤᱛᱚᱜ ᱦᱟᱸᱜ ᱪᱮᱫ ᱵᱮᱱ ᱪᱤᱠᱟᱭᱟ? ᱵᱟᱠᱷᱟᱡ ᱦᱟᱸᱜ ᱱᱚᱝᱠᱟ ᱜᱮ ᱟᱨᱦᱚᱸ ᱞᱟᱝ ᱜᱟᱞᱢᱟᱨᱟᱣ ᱫᱚᱦᱟᱭᱟ ᱥᱮ ᱪᱮᱫ ᱡᱟᱦᱟᱱᱟᱜ ᱚᱱᱠᱟ ᱠᱟᱹᱢᱤ ᱢᱮᱱᱟᱜ
ᱦᱳᱭ ᱟᱫᱚ ᱦᱟ ᱴᱷᱤᱠ ᱜᱮᱭᱟ ᱟᱪᱪᱷᱟ ᱤᱧ ᱱᱟᱦᱟᱜ ᱤᱧ ᱤᱧᱜᱤᱧ ᱤᱭᱟᱹ ᱨᱩᱣᱟᱹᱲ ᱛᱟᱞᱟᱝᱟ ᱱᱟᱦᱟᱸᱜ ᱢᱟᱱᱮ ᱢᱤᱫ ᱜᱷᱟᱹᱲᱤᱡ ᱵᱟᱨᱦᱮ ᱥᱮᱫ ᱩᱰᱩᱠᱚᱜ ᱞᱟᱜᱟᱣ ᱤᱧᱟᱹ ᱱᱟᱦᱸᱟᱜ
ᱟᱪᱪᱷᱟ ᱡᱩᱫᱤᱢ ᱤᱭᱟᱹᱭ ᱠᱷᱟᱡ ᱫᱚ ᱦᱟᱸᱜ ᱵᱚᱞᱮ ᱤᱧ ᱴᱷᱮᱱ ᱢᱮᱥᱮᱡᱽ ᱞᱟᱜ ᱢᱮ ᱦᱮ ᱞᱟᱦᱟ ᱨᱮᱫᱚ ᱦᱟᱸᱜ ᱟᱹᱣᱲᱟᱹ ᱫᱚ ᱟᱞᱚᱢ ᱤᱭᱟᱹᱭᱟ ᱦᱮᱸ ᱢᱟ ᱴᱷᱤᱠ ᱜᱮᱭᱟ ᱛᱚᱵᱮ ᱦᱮᱸ ᱢᱟ ᱴᱷᱤᱠ